ᱞ
ᱦᱮᱸ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ᱾
ᱟᱹᱞᱤᱧᱟᱜ ᱨᱚᱲ ᱵᱤᱱᱼᱼᱦᱳᱭ ᱜᱚᱝᱠᱮ ᱟᱸᱡᱚᱢᱮᱫ ᱜᱮᱭᱟᱞᱤᱧ᱾ ᱟᱹᱞᱤᱧᱟᱜ ᱨᱚᱲ ᱵᱤᱱ ᱟᱸᱡᱚᱢᱮᱫᱼᱟ?
ᱦᱳᱭ ᱜᱚᱝᱠᱮ ᱦᱳᱭ ᱟᱹᱰᱤ ᱱᱟᱯᱟᱭ ᱜᱮ ᱟᱸᱡᱚᱢᱚᱜ ᱠᱟᱱᱟ᱾ ᱦᱮᱸ᱾
ᱡᱟᱭᱦᱳᱠ ᱱᱟᱯᱟᱭ ᱟᱸᱡᱚᱢ ᱞᱮᱱᱠᱷᱟᱱ ᱟᱹᱰᱤᱜᱮ ᱱᱟᱯᱟᱭᱚᱜᱼᱟ᱾
ᱦᱳᱭ ᱦᱳᱭ ᱜᱚᱢᱠᱮ᱾ ᱪᱮᱫᱵᱤᱱ ᱪᱤᱠᱟᱹ ᱵᱟᱲᱟᱭᱫᱟ ᱜᱚᱝᱠᱮ?
ᱦᱮᱸ ᱪᱤᱠᱟᱹ ᱵᱳᱞᱛᱮ ᱢᱮᱱᱟᱜ ᱞᱤᱧ ᱜᱮᱭᱟ᱾ ᱱᱤᱛᱚᱜ ᱫᱚ ᱱᱟᱜᱠᱦᱟᱱ- ᱦᱚᱸᱜᱼᱚᱭ ᱜᱚᱰᱟ ᱥᱮᱫ ᱨᱮᱞᱤᱧ ᱫᱩᱲᱩᱵ ᱵᱟᱲᱟᱣ ᱠᱟᱱ ᱜᱮᱭᱟ᱾
ᱚᱻ
ᱚᱨ ᱟᱹᱵᱤᱱ ᱜᱮ, ᱟᱨ ᱟᱹᱵᱤᱱ ᱜᱮ ᱪᱮᱫ ᱵᱤᱱ ᱪᱤᱠᱟᱹᱭᱮᱫ?
ᱟᱹᱞᱤᱧ ᱦᱚᱸ ᱜᱚᱝᱠᱮ ᱦᱚᱸᱜᱼᱚᱭ ᱢᱤᱫ ᱜᱷᱟᱹᱲᱤ ᱯᱷᱟᱸᱠ ᱥᱮᱫ ᱞᱤᱧ ᱦᱮᱡ ᱟᱠᱟᱱᱟᱞᱤᱧ ᱫᱩᱲᱩᱵ ᱵᱟᱲᱟᱣ ᱟᱠᱟᱱᱟ ᱫᱩᱲᱩᱵ ᱦᱟᱛᱟᱲ ᱠᱟᱱᱟᱞᱤᱧ᱾ ᱢᱚᱡᱽ ᱜᱮ, ᱨᱮᱭᱟᱲ ᱜᱮ ᱦᱚᱭ ᱫᱟ ᱛᱚ ᱟᱫᱚᱞᱤᱧ ᱫᱩᱲᱩᱵ ᱡᱤᱨᱟᱹᱣ ᱠᱟᱱᱟ᱾
ᱟᱨ ᱢᱮᱱᱮᱫᱼᱟ ᱞᱤᱧ ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱟᱹᱣᱨᱤ?
ᱮᱸ ᱜᱚᱢᱠᱮ ᱡᱚᱢ ᱵᱟᱲᱟ ᱠᱚᱫᱚ ᱦᱩᱭᱠᱟᱱᱟ ᱜᱚᱝᱠᱮ᱾
ᱟᱪᱪᱷᱟ ᱟᱪᱷᱟ᱾
ᱦᱳᱭ ᱡᱚᱢ ᱠᱟᱛᱮᱫ ᱜᱮᱞᱤᱧ ᱫᱩᱲᱩᱵ ᱡᱤᱨᱟᱹᱣ ᱟᱠᱟᱱᱟ᱾ ᱟᱵᱮᱱᱟᱜ ᱫᱚ ᱜᱚᱝᱠᱮ ᱡᱚᱢ ᱵᱟᱲᱟ ᱠᱚᱫᱚ ᱦᱩᱭᱱᱟ ᱥᱮ ᱵᱟᱝ? ᱦᱮᱞᱳ᱾ ᱦᱮᱞᱳ᱾
ᱜᱚᱢᱠᱮ ᱟᱸᱡᱚᱢᱮᱼᱟᱸᱡᱚᱢᱮᱫᱟ ᱵᱤᱱ?
ᱦᱮᱸ ᱜᱚᱝᱠᱮ ᱢᱟᱱᱮ ᱟᱼᱟᱸᱡᱚᱢ ᱞᱮᱫᱟᱞᱤᱧ ᱟᱪᱠᱟ ᱜᱮ ᱢᱟᱱᱮ ᱵᱟᱝ ᱟᱸᱡᱚᱢ ᱞᱮᱱᱟ᱾
ᱚ ᱟᱪᱪᱷᱟ ᱟᱪᱪᱷᱟ ᱟᱪᱪᱷᱟ ᱡᱟᱭᱦᱳᱠ, ᱚᱻ ᱱᱤᱛᱚᱜ ᱵᱤᱱ ᱟᱸᱡᱚᱢᱮᱫ ᱜᱮᱭᱟ ᱛᱚ?
ᱦᱮᱸ ᱜᱚᱝᱠᱮ ᱱᱤᱛᱳ ᱫᱚ ᱮᱠᱫᱚᱢ ᱥᱟᱯᱷᱟ ᱜᱮ ᱟᱧᱡᱚᱢᱚᱜ ᱠᱟᱱᱟ ᱟᱵᱮᱱᱟᱜ ᱫᱚ ᱡᱚᱢ ᱵᱟᱰᱟ ᱫᱚ ᱦᱩᱭᱱᱟᱥᱮ ᱵᱟᱝ ᱜᱚᱝᱠᱮ
ᱟᱹᱣᱨᱤᱭᱟᱜᱼᱟ ᱡᱚᱢ ᱵᱟᱲᱟ ᱫᱚ ᱟᱫᱚ ᱦᱟᱸᱜ ᱠᱷᱟᱱ ᱢᱤᱫ ᱜᱷᱟᱹᱲᱤᱡ ᱛᱟᱭᱱᱚᱢ ᱦᱟᱸᱜ ᱠᱷᱟᱱ ᱡᱚᱢ ᱵᱟᱲᱟ ᱫᱚ ᱦᱩᱭᱩᱜᱼᱟ ᱟᱲᱟᱜ ᱨᱮ ᱫᱟᱠᱟ ᱩᱛᱩ ᱠᱚ ᱟᱹᱣᱨᱤ ᱨᱮᱰᱤᱜᱼᱟ ᱟᱨ ᱛᱟᱷᱟᱣᱞᱮ ᱢᱮᱱᱮᱫᱼᱟᱞᱤᱧ ᱮᱸ ᱛᱟᱦᱚᱞᱮ ᱪᱟᱥ ᱵᱟᱥ ᱠᱚ ᱵᱤᱱ ᱛᱤᱱᱟᱹᱜ ᱥᱟᱺᱜᱤᱧ ᱠᱮᱜᱼᱟ
ᱜᱚᱝᱠᱮ ᱪᱟᱥ ᱵᱟᱥ ᱠᱚᱫᱚ ᱜᱚᱝᱠᱮ ᱦᱚᱸᱜᱼᱚᱭ ᱪᱟᱞᱟᱜ ᱠᱟᱱ ᱜᱮᱭᱟ ᱢᱟᱱᱮ ᱥᱮᱨᱢᱟ ᱦᱚᱸ ᱴᱷᱤᱠ ᱴᱷᱟᱠ ᱵᱟᱭ ᱫᱟᱜ ᱮᱫᱟ ᱛᱷᱚᱲᱟ ᱛᱷᱚᱲᱟᱭ ᱫᱟᱜ ᱮᱫ ᱠᱟᱱ ᱜᱮᱭᱟ
ᱦᱮᱸ ᱦᱮᱸ
ᱮᱠᱫᱚᱢ ᱢᱟᱱᱮ ᱪᱟᱥᱵᱟᱥ ᱠᱟᱹᱢᱤ ᱫᱚ ᱜᱚᱝᱠᱮ ᱪᱮᱫᱠᱤᱧ ᱞᱮᱭᱟ ᱫᱟᱜᱼᱫᱟᱜ ᱠᱷᱟᱹᱛᱤᱨ ᱛᱮ ᱱᱥᱮ ᱵᱤᱞᱚᱢ ᱦᱟᱛᱟᱲ ᱠᱟᱱ ᱛᱟᱞᱮᱭᱟ᱾
ᱚ ᱟᱪᱪᱷᱟ ᱟᱪᱪᱷᱟ
ᱤᱭᱟᱹ ᱜᱚᱝᱠᱮ ᱦᱮᱸ ᱦᱮᱸ ᱜᱚᱝᱠᱮ ᱞᱟᱹᱭ ᱫᱟᱞᱤᱧ ᱪᱮᱫ ᱪᱚᱝ ᱪᱮᱫ ᱪᱚᱝ ᱥᱟᱹᱰᱮ ᱠᱟᱱ ᱛᱟᱵᱮᱱᱟ ᱜᱚᱝᱠᱮ ᱟᱹᱵᱱᱟᱜ ᱦᱚᱸ
ᱟᱪᱪᱷᱟ ᱟᱪᱪᱷᱟ ᱱᱤᱛᱚᱜ ᱠᱞᱤᱭᱟᱨ ᱠᱟᱱᱟ
ᱦᱮᱸ ᱦᱮᱸ ᱱᱤᱛᱚᱜ ᱠᱞᱤᱭᱟᱨ ᱠᱟᱱᱟ
ᱚ ᱟᱪᱪᱷᱟ ᱟᱪᱪᱷᱟ ᱚ
ᱜᱚᱝᱠᱮ ᱟᱯᱮ ᱟᱯᱮ ᱫᱚ ᱜᱚᱝᱠᱮ ᱪᱟᱥ ᱵᱟᱥ ᱠᱚᱫᱚ ᱜᱚᱝᱠᱮ
ᱟᱞᱮ ᱫᱚ ᱱᱟᱜ ᱠᱷᱟᱱ ᱪᱟᱥ ᱵᱟᱥ ᱠᱚᱫᱚ ᱱᱟᱜ ᱠᱷᱟᱱ ᱞᱮ ᱟᱨᱟᱢᱵᱚ ᱜᱚᱫ ᱟᱠᱟᱫᱟ ᱪᱟᱥ ᱵᱟᱥ ᱠᱚᱫᱚ ᱟᱨᱟᱢᱵᱷᱚ ᱜᱚᱫ ᱦᱩᱭ ᱵᱟᱲᱟ ᱠᱟᱱ ᱜᱮᱭᱟ ᱟᱫᱚ ᱱᱚᱝᱠᱟ ᱞᱮᱠᱟᱛᱮ ᱜᱷᱩᱴᱩ ᱠᱚᱫᱚ ᱦᱟᱸᱜ ᱠᱷᱟᱱ ᱟᱹᱣᱨᱤ ᱟᱫᱚ ᱱᱚᱝᱠᱟ ᱵᱟᱹᱭᱦᱟᱹᱲ ᱠᱚᱜᱮ
ᱦᱩᱸ
ᱟᱨᱟᱢᱵᱚ ᱦᱩᱭ ᱠᱟᱱᱟ
ᱚ ᱟᱹᱰᱤ ᱱᱟᱯᱟᱭ ᱠᱟᱛᱷᱟ ᱜᱚᱝᱠᱮ ᱡᱟᱠ ᱟᱹᱰᱤ ᱞᱚᱜᱚᱱ ᱜᱮᱯᱮ ᱟᱨᱚᱢᱵᱳ ᱪᱚ ᱠᱮᱫᱟ ᱜᱚᱝᱠᱮ ᱟᱯᱮ ᱫᱚ ᱛᱚ ᱚᱱᱟᱜᱮ ᱱᱟᱯᱟᱭ ᱠᱟᱛᱷᱟ ᱞᱚᱜᱚᱱ ᱦᱩᱭ ᱞᱮᱱ ᱠᱷᱟᱱ ᱟᱹᱰᱤ ᱵᱷᱟᱜᱤ ᱦᱩᱭᱩᱜᱼᱟ ᱵᱟᱝ ᱛᱟᱞᱦᱮ ᱜᱚᱝᱠᱮ ᱛᱟᱦᱞᱮ ᱟᱯᱮ ᱫᱚ ᱜᱚᱝᱠᱮ ᱥᱮᱨᱢᱮ ᱨᱮ ᱛᱤᱱᱟᱹᱜ ᱫᱷᱟᱣ ᱠᱟᱛᱮ ᱯᱮ ᱪᱟᱥ ᱜᱮ ᱛᱮ ᱦᱮᱞᱳ ᱦᱮᱞᱳ ᱜᱚᱝᱠᱮ ᱞᱟᱹᱭ ᱫᱟᱞᱤᱧ ᱟᱸᱡᱚᱢ ᱮᱫᱟᱵᱮᱱ ᱥᱮ ᱵᱟᱝ